ᱦᱮᱞᱳ, ᱡᱚᱦᱟᱨ ᱜᱮ ᱡᱚᱦᱟᱨ ᱜᱮ᱾
ᱟᱨ ᱟᱨ ᱵᱚᱭᱦᱟ ᱪᱮᱫ ᱠᱚᱢ ᱪᱤ ᱠᱟᱭᱮᱜᱼᱟ ᱥᱟᱹᱜᱩᱱ ᱥᱮᱛᱟᱜ ᱥᱟᱹᱜᱩᱱ ᱥᱮᱛᱟᱜ ᱪᱮᱫ ᱠᱚᱢ ᱪᱤᱠᱟᱹᱭᱮᱜᱼᱟ?
ᱱᱚᱜᱼᱚᱭ ᱥᱮᱛᱟᱜ ᱱᱚᱜ ᱚᱭ ᱵᱮᱨᱮᱫ ᱦᱩᱭ ᱱᱟ, ᱛᱟᱨᱯᱚᱨ ᱵᱮᱨᱟᱥ ᱦᱚᱛᱩᱢ ᱵᱟᱲᱟ ᱠᱚ ᱦᱩᱭᱱᱟ ᱟᱨ ᱫᱩᱲᱩᱵ ᱵᱟᱲᱟ ᱦᱩᱭ ᱠᱟᱱᱟ ᱠᱤᱪᱷᱩ ᱡᱚᱢ ᱠᱟᱛᱮ, ᱟᱫᱚ ᱪᱮᱫ, ᱪᱮᱫ ᱠᱚᱢ ᱪᱤᱠᱟᱹᱭᱫᱟ?
ᱱᱚᱜᱼᱚᱭ ᱤᱧᱦᱚ ᱱᱚᱜᱚᱭ ᱵᱮᱨᱮᱫ ᱠᱟᱛᱮ ᱠᱟᱹᱴᱤᱡ ᱨᱟᱱᱤᱝ ᱵᱟᱲᱟ ᱠᱚ ᱪᱟᱞᱟᱣ ᱦᱩᱭ ᱞᱮᱱᱟ, ᱨᱟᱱᱤᱝ ᱪᱟᱞᱟᱣ ᱠᱟᱛᱮᱜ ᱦᱮᱡ ᱠᱟᱛᱮᱜ ᱠᱟᱹᱴᱤᱡ ᱢᱟᱱᱮ ᱫᱩᱲᱩᱵ ᱵᱟᱲᱟ ᱦᱩᱭ ᱞᱮᱱᱟ,
ᱟᱨ ᱡᱚᱢ ᱵᱟᱲᱟ ᱠᱚᱫᱚ ᱦᱩᱭᱱᱟ ᱥᱮ ᱵᱟᱝᱟ?
ᱵᱟᱝ ᱟᱹᱣᱨᱤ ᱦᱩᱭᱩᱜᱼᱟ ᱡᱚᱢ ᱠᱚᱫᱚ ᱦᱟᱱᱮ ᱛᱚ ᱵᱮᱨᱟᱹᱥ ᱵᱟ ᱵᱟ ᱵᱮᱨᱟᱹᱥ ᱵᱟᱲᱟ ᱟᱹᱶᱨᱤ ᱵᱮᱨᱟᱹᱥ ᱦᱩᱭᱩᱜᱼᱟ ᱡᱚᱢᱟ ᱵᱮᱨᱟᱹᱥ ᱠᱟᱛᱮ ᱟᱨᱚ ᱡᱚᱢ ᱦᱩᱭᱩᱜᱼᱟ ᱱᱟᱸᱜ᱾
ᱚ ᱟᱨ ᱪᱮᱫ ᱞᱮᱠᱟ ᱛᱤᱱᱟᱹᱜ ᱜᱟᱱᱮᱢ ᱨᱟᱱᱤᱝ ᱠᱮᱜᱼᱟ?
ᱱᱚᱭ ᱪᱟᱨ ᱯᱟᱸᱪ ᱠᱤᱞᱳᱢᱤᱴᱟᱨ ᱵᱮᱥᱤ ᱵᱟᱝ᱾
ᱪᱟᱨ ᱯᱟᱸᱪ ᱠᱤᱞᱳᱢᱤᱴᱟᱨ ᱵᱟᱝ?
ᱦᱮᱸ᱾
ᱡᱟᱦᱟᱸᱱᱟᱜ ᱚᱝᱠᱟᱱᱟᱜ ᱮᱠᱥᱡᱟᱢ ᱠᱚ ᱦᱩᱭᱩᱜ ᱞᱟᱹᱜᱤᱫ ᱥᱮ ᱪᱮᱫ?
ᱦᱮᱸ ᱚᱱᱠᱟ ᱫᱚ ᱱᱤᱛᱚᱜ ᱫᱚ ᱵᱟᱝ ᱦᱩᱭᱩᱜ ᱠᱟᱱᱟ ᱟᱨᱠᱤ, ᱢᱟᱱᱮ ᱱᱚᱣᱟ ᱵᱚᱰᱤ ᱯᱷᱤᱴ ᱥᱟᱯᱲᱟᱣ ᱦᱚᱸ ᱟᱨᱠᱤ ᱵᱚᱰᱤ ᱯᱷᱤᱴ ᱚᱱᱟ ᱢᱟᱱᱮ ᱦᱚᱲᱢᱚ ᱯᱷᱤᱴ ᱛᱟᱦᱮᱸᱱᱟ ᱟᱨᱠᱤ᱾
ᱚ ᱦᱚᱲᱢᱚ ᱯᱷᱤᱴ ᱦᱚᱸ ᱫᱚᱨᱠᱟᱨ ᱱᱚᱣᱟ ᱮᱠᱫᱚᱢ ᱮᱠᱫᱚᱢ᱾
ᱦᱮᱸ᱾
ᱛᱟᱨᱯᱚᱨ ᱛᱩᱯᱩ ᱵᱟᱲᱟ ᱠᱚ ᱛᱤᱨᱮᱢ ᱛᱩᱯᱩᱱᱟ ᱛᱟᱨ?
ᱦᱮᱸ ᱱᱚᱜᱼᱚᱭ ᱛᱚ ᱱᱤᱛᱚᱜ ᱱᱟᱸᱜ ᱛᱩᱯᱩ ᱦᱩᱭᱩᱜᱼᱟ᱾
ᱦᱩᱸ᱾
ᱠᱤᱪᱷᱩ ᱫᱤᱨᱤ ᱯᱚᱨᱮ ᱟᱨᱠᱤ ᱛᱚᱯᱩ ᱦᱩᱭᱩᱜᱼᱟ᱾
ᱟᱪᱪᱷᱟ ᱟᱪᱪᱷᱟ ᱛᱩᱯᱩ ᱠᱟᱛᱮᱜ ᱮᱠᱟᱞᱛᱮ ᱫᱟᱠᱟ ᱠᱚ ᱡᱚᱢ ᱦᱩᱭᱩᱜᱼᱟ
ᱦᱮᱸ ᱮᱫᱚᱢ ᱮᱠᱟᱞᱛᱮ ᱫᱟᱠᱟ ᱠᱚ ᱡᱚᱢ ᱦᱩᱭᱩᱜᱼᱟ, ᱟᱨ ᱟᱨ ᱟᱢ ᱫᱚ ᱛᱟᱦᱚᱞᱮ?
ᱤᱧ ᱦᱚᱸ ᱚᱝᱠᱟ ᱜᱮ ᱠᱤᱪᱷᱩ ᱠᱷᱚᱱ ᱞᱟᱦᱟ ᱨᱮᱜᱮ ᱵᱨᱮᱠ ᱯᱷᱟᱥ ᱠᱚ ᱦᱳᱭᱱᱟ ᱡᱚᱢᱟᱜ ᱠᱚ ᱠᱤᱪᱷᱩ, ᱛᱟᱨᱯᱚᱨ ᱫᱚᱥᱴᱟ ᱮᱜᱟᱨᱚᱴᱟ ᱫᱚ ᱚᱱᱠᱟ ᱵᱟᱡᱟᱜ ᱜᱮᱭᱟ ᱵᱟᱨᱚᱴᱟ ᱜᱟᱱ ᱫᱟᱠᱟ ᱡᱚᱢ ᱫᱟᱠᱟ ᱡᱚᱢ ᱛᱮᱜᱮ᱾
ᱦᱮᱸ ᱛᱩᱯᱩ ᱠᱚᱫᱚ ᱦᱩᱭ ᱠᱟᱱᱟ ᱛᱟᱦᱚᱞᱮ?
ᱛᱩᱯᱩ ᱠᱚᱫᱚ ᱮᱠᱷᱚᱱᱳ ᱟᱶᱨᱤ ᱱᱟᱥᱮ ᱢᱟᱱᱮ ᱫᱟᱠᱟ ᱡᱚᱢ ᱞᱟᱦᱟ ᱨᱮᱜᱮ ᱛᱩᱯᱳ ᱦᱩᱭᱩᱜᱼᱟ᱾
ᱟᱪᱪᱷᱟ ᱫᱟᱠᱟ ᱡᱚᱢ ᱞᱟᱦᱟ ᱨᱮᱜᱮ ᱴᱷᱤᱠ ᱪᱮᱜ ᱠᱚ ᱛᱟᱦᱚᱞᱮ ᱫᱟᱠᱟ ᱢᱟᱱᱮ ᱤᱥᱤᱱ ᱫᱚ ᱤᱥᱤᱱ ᱦᱩᱭᱩ ᱠᱟᱱᱟ ᱥᱮ ᱟᱹᱣᱨᱤ?
ᱦᱚᱸ ᱟᱨ ᱱᱟᱥᱮᱱᱟᱜ ᱯᱚᱨ ᱪᱚᱸᱫᱟ ᱠᱚ ᱦᱩᱭᱩᱜᱼᱟ᱾ ᱟᱫᱚ ᱵᱤᱥᱤ ᱥᱚᱢᱚᱭ ᱫᱚ ᱵᱟᱝ ᱞᱟᱜᱟᱜ ᱠᱟᱱᱟ ᱛᱚ ᱫᱟᱠᱟ ᱤᱥᱤᱱ ᱠᱚ ᱛᱚ ᱟᱹᱰᱤ, ᱛᱤᱨᱤᱥ ᱪᱚᱞᱞᱤᱥ ᱢᱤᱱᱤᱴ ᱵᱮᱯᱟᱨ ᱠᱟᱱᱟ᱾ ᱩᱸᱻ, ᱛᱟᱦᱚᱞᱮ ᱟᱯᱮᱭᱟᱜ ᱫᱟᱠᱟ ᱠᱚ ᱤᱥᱤᱱ ᱠᱚ ᱦᱩᱭᱱᱟ ᱥᱮ ᱵᱟᱝ?
ᱦᱮᱸ ᱟᱞᱮᱭᱟᱜ ᱫᱟᱠᱟ ᱠᱚᱫᱚ ᱤᱥᱤᱱ ᱦᱩᱭ ᱠᱟᱱᱟ, ᱠᱷᱟᱹᱞᱤ ᱦᱚᱸᱜᱼᱚᱭ ᱩ ᱛᱩ ᱜᱮ ᱤᱥᱤᱱ ᱟᱹᱣᱨᱤ ᱢᱮᱱᱟᱜᱼᱟ ᱱᱟᱦᱟᱜ ᱟᱸ ᱩᱛᱩ ᱠᱚ ᱤᱥᱤᱱ ᱞᱮᱱᱠᱷᱟᱱ ᱦᱩᱭᱩᱜᱼᱟ ᱦᱟᱸᱜ᱾
ᱟᱪᱪᱷᱟ ᱟᱪᱪᱷᱟ᱾
ᱦᱮᱸ᱾
ᱟᱨ ᱛᱟᱦᱚᱞᱮ ᱚᱞᱚᱜ ᱯᱟᱲᱦᱟᱜ ᱠᱚ?
ᱦᱩᱸ ᱚᱞᱚᱜ ᱯᱟᱲᱦᱟᱜ ᱪᱟᱞᱟᱜ ᱠᱟᱱᱟ ᱦᱮᱸ᱾ ᱚᱞᱚᱜ ᱯᱟᱲᱦᱟᱜ ᱛᱚ ᱱᱤᱛᱚᱜ ᱛᱩᱯᱩ ᱵᱟᱲᱟ ᱠᱟᱛᱮ ᱡᱚᱢ ᱵᱟᱲᱟ ᱠᱟᱛᱮᱫ ᱟᱨᱠᱤ ᱚᱱᱮ ᱯᱟᱲᱦᱟᱣ ᱠᱟ ᱫᱩᱲᱩᱵ ᱦᱩᱭᱩᱜᱼᱟ᱾ ᱪᱮᱫᱟᱜ ᱥᱮ ᱯᱟᱲᱦᱟᱣ ᱵᱟᱝ ᱞᱮᱱᱠᱷᱟᱱ ᱫᱚ ᱵᱟᱝ ᱜᱟᱱᱚᱜᱼᱟ᱾
ᱦᱮᱸ ᱦᱮᱸ ᱦᱮᱸ, ᱯᱟᱲᱦᱟᱣ ᱫᱚ ᱟᱹᱰᱤ ᱞᱟᱹᱠᱛᱤ ᱠᱟᱱ ᱜᱮᱭᱟ ᱱᱚᱣᱟ ᱡᱤᱭᱚᱱ ᱨᱮᱫᱚ᱾
ᱦᱮᱸ᱾
ᱵᱟᱝᱠᱷᱟᱱ ᱞᱟᱦᱟ ᱥᱮᱫ ᱯᱟᱹᱣᱲᱤ ᱵᱟᱝ ᱜᱤᱰᱤᱜ-ᱟ ᱥᱮ᱾
ᱮᱠᱫᱚᱢ ᱮᱠᱫᱚᱢ ᱮᱠᱫᱚᱢ᱾ ᱟᱨ ᱛᱟᱦᱚᱞᱮ ᱚᱠᱟ ᱥᱮᱜ ᱠᱚᱨᱮ ᱵᱟᱭᱨᱮ ᱥᱮᱜ ᱠᱚᱨᱮ ᱥᱮ ᱟᱲᱟᱜ ᱚᱲᱟᱜ ᱠᱚᱨᱮ ᱜᱮ ᱦᱮᱱᱟᱢᱟ?
ᱦᱚᱸ ᱱᱚᱣᱟ, ᱟᱯᱟᱛᱚᱛᱚ ᱱᱚᱣᱟ ᱫᱚ ᱵᱟᱭᱨᱮ ᱨᱮᱜᱮ ᱢᱤᱱᱟᱹᱧᱟ᱾
ᱦᱩᱸ᱾
ᱟᱫᱚ ᱚᱱᱛᱮ ᱠᱷᱚᱱ ᱜᱮ ᱠᱚᱞᱮᱡᱽ ᱠᱚ ᱪᱟᱞᱟᱣ ᱦᱩᱭᱩᱜᱼᱟ, ᱚᱞᱚᱜ ᱯᱟᱲᱦᱟᱜ ᱠᱚ ᱱᱚᱝᱠᱟ ᱠᱟᱛᱮᱜ ᱜᱮ ᱞᱟᱦᱟ ᱤᱫᱤ ᱦᱩᱭᱩᱜ ᱠᱟᱱᱟ᱾
ᱦᱮᱸ ᱦᱮᱸ ᱦᱮᱸ᱾
ᱮᱢᱱᱤ ᱛᱮᱜᱮ ᱥᱟᱱᱛᱟᱲ ᱥᱚᱢᱟᱡ ᱠᱚ ᱨᱮᱱᱟᱜ ᱚᱞᱚᱜ ᱯᱟᱲᱦᱟᱣ ᱫᱚ ᱵᱟᱲᱟᱭ ᱜᱮᱭᱟ ᱵᱚᱱ ᱡᱷᱚᱛᱚ ᱦᱚᱲ ᱜᱮ ᱠᱟᱹᱴᱤᱡ,
ᱦᱮᱸ ᱦᱮᱸ᱾
ᱮᱴᱠᱮᱴᱚᱬᱮ ᱢᱮᱱᱟᱜ ᱛᱟᱵᱚᱱᱟ ᱚᱱᱟ ᱮᱴᱠᱮᱴᱚᱬᱮ ᱛᱟᱞᱟ ᱛᱮᱜᱮ, ᱟᱵᱚ ᱥᱚᱞᱦᱮ ᱤᱫᱤ ᱦᱩᱭᱩᱜ ᱛᱟᱵᱚᱱᱟ᱾
ᱦᱮᱸ ᱮᱠᱫᱚᱢ ᱮᱠᱫᱚᱢ, ᱮᱠᱫᱚᱢ ᱥᱚᱦᱞᱮ ᱦᱩᱭᱩᱜᱼᱟ᱾ ᱟᱨ ᱟᱵᱚ ᱜᱮ ᱟᱵᱚ ᱜᱮ
ᱟᱵᱚ ᱜᱮ ᱟᱹᱜᱤᱞ ᱤᱭᱟᱹ ᱠᱚᱫᱚ ᱞᱟᱹᱣᱲᱤᱭᱟᱹ ᱠᱚᱫᱚ᱾
ᱞᱟᱹᱣᱲᱤ ᱠᱚᱫᱚ ᱦᱮᱸ ᱾ ᱟᱵᱚ ᱜᱮ ᱡᱩᱫᱤ ᱢᱟᱱᱮ ᱵᱟᱵᱚ ᱵᱮᱥ ᱴᱷᱤᱠ ᱜᱟᱱᱟ, ᱮᱱᱠᱷᱟᱱ ᱫᱚ
ᱩᱸ ᱦᱩᱸ᱾
ᱞᱟᱦᱟ ᱢᱟᱱᱮ ᱯᱚᱨᱮᱨ ᱯᱚᱨᱮ ᱤᱭᱟᱹ ᱨᱮᱫᱚ ᱪᱤᱠᱟᱹ ᱛᱮᱠᱚ
ᱪᱤᱠᱟᱹᱛᱮ ᱞᱟᱦᱟ ᱛᱮᱢ ᱯᱚᱨᱮ ᱟᱨᱦᱚᱸ ᱡᱟᱦᱟᱸᱭ ᱠᱚ ᱱᱮᱛᱟᱨ ᱨᱮ ᱢᱟᱱᱮ ᱨᱟᱠᱟᱵ ᱠᱟᱱᱟ ᱩᱝᱠᱩ ᱪᱤᱠᱟᱹᱛᱮ ᱦᱚᱨ ᱰᱟᱦᱟᱨ ᱠᱚ ᱟᱵᱚᱜᱮ ᱯᱳᱭᱞᱳ ᱚᱪᱚᱜ ᱥᱟᱦᱟᱭ ᱛᱟᱵᱚᱱᱟ ᱛᱚᱵᱮ ᱱᱟ ᱩᱝᱠᱩ ᱥᱮᱫ ᱛᱟᱲᱟᱢ ᱦᱤᱡᱩᱜ ᱟᱠᱚ ᱥᱚᱦᱞᱮ ᱛᱮ᱾
ᱦᱮᱸ ᱦᱮᱸ ᱮᱠᱫᱚᱢ ᱮᱠᱫᱚᱢ᱾
ᱟᱨ
ᱟᱨ ᱚᱲᱟᱜ ᱠᱚᱨᱮ ᱛᱤᱱᱟᱹᱜ ᱦᱚᱲ ᱢᱮᱱᱟᱜ ᱯᱮᱭᱟ ᱛᱟᱦᱞᱮ?
ᱚᱲᱟᱜ ᱠᱚᱨᱮ ᱫᱚ ᱢᱳᱴᱟᱢᱩᱴᱤ ᱢᱮᱱᱟᱜ ᱞᱮᱜᱮᱭᱟ ᱯᱩᱱ ᱦᱚᱲ ᱜᱟᱱ᱾
ᱱᱤᱭᱟᱹ ᱤᱭᱟᱹ ᱠᱚᱨᱮ ᱪᱮᱫ ᱞᱮᱠᱟ ᱯᱟᱨᱟᱵᱽ ᱠᱚ ᱛᱟᱦᱞᱮ
ᱱᱚᱣᱟ ᱟᱯᱟᱛᱚᱛᱚ ᱯᱚᱨᱚᱵᱽ ᱵᱚᱞᱛᱮ ᱫᱚ ᱟ ᱯᱚᱨᱚᱵᱽ ᱱᱚᱣᱟ ᱴᱟᱭᱤᱢ ᱫᱚ ᱵᱟᱹᱱᱩᱜᱼᱟ, ᱠᱤᱪᱷᱩ ᱫᱤᱱ ᱯᱚᱨ ᱮᱠᱟᱞᱛᱮ ᱥᱮᱴᱮᱨᱚᱜ ᱠᱟᱱᱟ᱾
ᱟᱪᱪᱷᱟ ᱟᱪᱪᱷᱟ᱾
ᱟ ᱱᱚᱣᱟ ᱴᱟᱭᱤᱢ ᱫᱚ ᱯᱚᱨᱚᱵᱽ ᱞᱮᱠᱟᱱᱟᱜ ᱫᱚ ᱥᱮᱨᱚᱠᱚᱢ ᱫᱚ ᱵᱟᱹᱱᱩᱜᱼᱟ?
ᱦᱩᱸ ᱦᱩᱸ ᱦᱩᱸ᱾
ᱟᱪᱪᱷᱟ, ᱟᱪᱪᱷᱟ ᱟᱯᱮ ᱚᱱᱟ ᱥᱟᱭᱤᱰ ᱛᱟᱦᱚᱞᱮ ᱦᱩᱞ ᱢᱟᱦᱟ ᱤᱫᱤ ᱠᱟᱛᱮᱫ ᱪᱮᱫ ᱞᱮᱠᱟ, ᱢᱟᱱᱟᱣ ᱵᱟᱛᱟᱣ ᱠᱚ ᱪᱮᱫ ᱞᱮᱠᱟ ᱦᱩᱭᱩᱜ ᱜᱮ ᱛᱟᱦᱮᱸᱱ?
ᱦᱩᱞ ᱟᱞᱮ ᱥᱮᱫ ᱫᱚ ᱟᱞᱮ ᱥᱮᱫ ᱫᱚ ᱱᱚᱜᱼᱚᱭ ᱦᱩᱞ ᱢᱟᱦᱟ ᱤᱫᱤ ᱠᱟᱛᱮᱫ ᱫᱚ ᱟᱞᱮ ᱚᱸᱰᱮ ᱡᱮ ᱱᱚᱸᱰᱮ ᱡᱮᱢᱚᱱ ᱢᱮᱱᱟᱜᱼᱟ, ᱤᱭᱟᱹ ᱜᱩᱨᱩ ᱜᱚᱝᱠᱮᱭᱟᱜ ᱚᱲᱟᱜ,
ᱟᱪᱪᱷᱟ ᱟᱪᱪᱷᱟ᱾
ᱚᱸᱰᱮᱞᱮ ᱢᱟᱱᱟᱣᱟ ᱟᱞᱮ ᱫᱚ, ᱵᱟᱲᱟᱭᱟᱢ ᱛᱚ ᱜᱩᱨᱩ ᱜᱚᱝᱠᱮᱭᱟᱜ ᱚᱲᱟᱜ ᱰᱟᱱᱰᱵᱚᱥ ᱨᱮ ᱢᱮᱱᱟᱜᱼᱟ ᱦᱟᱸᱜ᱾ ᱚᱸᱰᱮ ᱚᱸᱰᱮ ᱦᱮᱸ ᱚᱸᱰᱮ ᱟᱨᱠᱤ ᱢᱟᱱᱮ, ᱱᱚᱨᱢᱟᱞ ᱵᱷᱟᱵ ᱛᱮ ᱟᱨᱠᱤ ᱦᱩᱭᱩᱜ ᱜᱮᱭᱟ ᱚᱸᱰᱮ᱾ ᱚᱱᱟ ᱠᱚ᱾ ᱚᱰᱮ ᱜᱮ ᱟᱨᱠᱤ, ᱟᱫᱚ ᱚᱱᱟ ᱚᱱᱮ ᱤᱥᱠᱩᱞ ᱥᱟᱱᱛᱟᱞᱤ ᱤᱥᱠᱩᱞ ᱠᱚ ᱟᱨᱠᱤ ᱢᱮᱱᱟᱜᱼᱟ ᱚᱱᱟ ᱠᱚᱨᱮ ᱦᱚᱸ ᱢᱟᱱᱟᱣ ᱜᱮᱭᱟ ᱠᱚ᱾ ᱚᱱᱟ ᱠᱚᱨᱮ
ᱦᱚᱸ ᱦᱚᱸ ᱦᱚᱸ ᱚᱱᱟ ᱠᱚᱨᱮ ᱮᱠᱫᱚᱢ ᱦᱩᱭᱩᱜ ᱜᱮᱭᱟ ᱚᱱᱟ ᱠᱚᱫᱚ ᱟᱨ
ᱦᱮᱸ ᱦᱮᱸ ᱦᱮᱸ
ᱚᱸᱰᱮ ᱟᱹᱛᱩ ᱨᱮᱱ ᱱᱤᱭᱟᱹ ᱠᱚ ᱦᱤᱡᱩᱜ ᱜᱮᱭᱟ ᱠᱚ ᱜᱤᱫᱽᱨᱟᱹ ᱠᱚ᱾ ᱧᱮᱞᱟ ᱠᱚ ᱪᱮᱫ ᱞᱮᱠᱟ ᱢᱟᱱᱮ ᱦᱩᱭ ᱞᱮᱱᱟ ᱟᱨᱠᱤ
ᱩᱸ ᱪᱮᱫ ᱞᱮᱠᱟ ᱢᱟᱱᱮ
ᱥᱯᱤᱪ ᱥᱯᱤᱪ ᱞᱟᱹᱜᱤᱫ ᱠᱚ ᱞᱟᱦᱟ ᱠᱷᱚᱱᱟᱜ ᱠᱚ ᱨᱮᱰᱤ ᱫᱚᱦᱚ ᱠᱟᱜ-ᱟ ᱠᱚ᱾
ᱟᱠᱫᱚᱢ ᱟ
ᱪᱮᱫ ᱞᱮᱠᱟ ᱦᱩᱭ ᱞᱮᱱᱟ, ᱦᱩᱞ ᱢᱟᱦᱟ ᱨᱮ ᱟᱨᱠᱤ ᱚᱱᱟ ᱠᱚ, ᱥᱯᱤᱪ ᱨᱮ ᱞᱟᱹᱭ ᱦᱩᱭᱩᱜᱼᱟ ᱛᱚᱠᱷᱚᱱ ᱜᱤᱫᱽᱨᱟᱹ
ᱛᱚᱵᱮ ᱥᱮᱬᱟᱭᱟᱠᱚ ᱪᱮᱫᱟ ᱠᱚ ᱟᱨ ᱦᱚᱸ ᱱᱚᱝᱠᱟ ᱵᱟᱰᱟᱭᱟᱠᱚ ᱡᱮ ᱦᱚᱸᱜᱼᱚᱭ ᱱᱚᱝᱠᱟ ᱞᱟᱦᱟᱛᱮ ᱢᱟᱱᱮ ᱱᱚᱝᱠᱟ ᱠᱟᱛᱮ ᱦᱮᱡ ᱟᱹᱜᱩ ᱟᱠᱟᱱᱟ ᱥᱮ ᱱᱚᱝᱠᱟ ᱱᱚᱣᱟ ᱠᱚᱠᱚ ᱠᱚᱨᱟᱣ ᱞᱮᱜᱼᱟ᱾
ᱦᱩᱸ, ᱟᱨ ᱟᱯᱮ ᱥᱮᱫ ᱫᱚ ᱛᱟᱦᱚᱞᱮ ᱪᱮᱫ ᱞᱮᱠᱟ ᱠᱚ ᱢᱟᱱᱟᱣ?
ᱟᱞᱮᱥᱮᱫ ᱟᱞᱮᱥᱮᱫ ᱦᱩᱭᱩᱜ ᱜᱮᱭᱟ ᱟᱹᱰᱤ ᱡᱚᱢ ᱡᱚᱢᱟ ᱜᱮ᱾
ᱦᱮᱸ
ᱦᱳᱭᱳᱜ ᱜᱮᱭᱟ ᱵᱷᱟᱜᱮ ᱜᱮ ᱮᱠᱫᱚᱢ᱾ ᱟᱹᱰᱤ ᱱᱤᱭᱚᱢ ᱯᱟᱞᱚᱱ ᱠᱟᱛᱮᱫ ᱜᱮᱠᱚ ᱢᱟᱱᱟᱣᱭ ᱜᱮᱭᱟ, ᱠᱟᱡᱟᱠ ᱥᱟᱹᱦᱤᱡ᱾
ᱦᱮᱸ
ᱵᱟᱝ ᱡᱮᱦᱮᱛᱩ ᱩᱱᱠᱩ ᱟᱵᱚ ᱞᱟᱹᱜᱤᱫ ᱡᱤᱣᱤ ᱠᱚ ᱮᱢ ᱠᱟᱜᱼᱟ, ᱟᱫᱚ ᱚᱱᱟ ᱫᱚ ᱟᱹᱰᱤ ᱥᱚᱵ ᱥᱚᱢᱚᱭ ᱟᱵᱚ ᱫᱚ ᱡᱟᱸᱜᱟ ᱞᱟᱛᱟᱨ ᱨᱮᱜᱮ ᱛᱟᱦᱮ ᱦᱩᱭᱩᱜ ᱛᱟᱵᱱᱟ, ᱩᱱᱠᱩ ᱞᱟᱹᱜᱤᱫ ᱛᱮᱫᱚ᱾
ᱦᱮᱸ ᱥᱤᱫᱩ ᱠᱟᱹᱱᱦᱩ ᱪᱟᱸᱫᱽ ᱵᱷᱟᱭᱨᱳ ᱩᱱᱠᱩ ᱠᱚ ᱡᱮᱦᱮᱛᱩ ᱵᱨᱤᱴᱤᱥ ᱥᱟᱫᱟ, ᱵᱨᱤᱴᱤᱥ ᱥᱟᱛᱮ ᱠᱚ ᱞᱟᱹᱲᱦᱟᱹᱭ ᱞᱮᱫ ᱛᱟᱦᱮᱸᱱ᱾ ᱦᱮᱸ ᱞᱟᱹᱲᱦᱟᱹᱭ ᱠᱟᱛᱮᱜ ᱟᱵᱚ ᱠᱚ ᱚᱸᱰᱮ ᱠᱷᱚᱱ ᱚᱱᱟ
ᱟᱵᱚᱣᱟᱜ ᱦᱚᱠ ᱚᱠ ᱟᱹᱭᱫᱟᱹᱨ ᱠᱚᱠᱚ
ᱦᱮᱸ ᱚᱱᱟ ᱠᱚ ᱤᱭᱟᱹ ᱠᱮᱫ ᱛᱟᱵᱚᱱᱟ ᱠᱚ᱾
ᱮᱸ
ᱟᱯᱮ ᱚᱸᱰᱮ ᱥᱩᱨ ᱨᱮᱜᱮ ᱢᱟᱱᱟᱣ ᱯᱮᱭᱟ ᱥᱮ ᱪᱮᱫ ᱞᱮᱠ
ᱦᱮᱸ ᱢᱟᱱᱟᱣ ᱦᱩᱭᱩᱜ ᱜᱮᱭᱟ ᱥᱩᱨ ᱨᱮᱜᱮ᱾
ᱟᱨ ᱛᱟᱦᱚᱞᱮ, ᱱᱤᱛᱚᱜ ᱪᱮᱫ ᱠᱚᱢ ᱪᱤᱠᱟᱹᱭ ᱜᱮᱭᱟ?
ᱱᱤᱛᱚᱜ ᱫᱚ ᱟᱯᱟᱛᱚᱛᱚ ᱯᱟᱲᱦᱟᱣ ᱠᱚ ᱠᱟᱹᱴᱤᱡ ᱫᱩᱲᱩᱵ ᱦᱩᱭᱩᱜᱼᱟ᱾
ᱦᱮᱸ ᱦᱮᱸ
ᱠᱚᱢᱯᱤᱴᱤᱴᱤᱵᱷ ᱮᱠᱡᱟᱢ ᱠᱚ ᱟᱨᱦᱚᱸ ᱮᱢ ᱦᱩᱭᱩᱜᱼᱟ, ᱦᱤᱡᱩᱜ ᱠᱟᱱᱟ ᱵᱷᱮᱠᱮᱱᱥᱤ ᱠᱚ ᱛᱩᱫᱩᱜ ᱠᱟᱱᱟ ᱱᱟᱣᱟ ᱱᱟᱣᱟ᱾ ᱧᱮᱞᱮᱫ ᱜᱮᱭᱟ ᱵᱚᱱ ᱡᱚᱛᱚ ᱦᱚᱲ ᱜᱮ᱾
ᱮᱠᱫᱚᱢ ᱮᱠᱫᱚᱢ᱾ ᱚᱱᱟ ᱠᱚ ᱞᱟᱹᱜᱤᱫ ᱨᱮᱰᱤ ᱫᱚᱦᱚ ᱵᱟᱠᱷᱟᱡ ᱫᱚ
ᱱᱚᱣᱟ ᱴᱟᱭᱤᱢ ᱪᱤᱜ ᱜᱤ ᱵᱟᱝ ᱦᱩᱭᱩᱜ ᱠᱟᱱᱟ ᱯᱟᱲᱦᱟᱣ ᱵᱮᱜᱚᱨ ᱪᱷᱟᱲᱟ ᱫᱚ᱾
ᱮᱠᱫᱚᱢ᱾
ᱚᱸ ᱛᱟᱦᱚᱞᱮ ᱟᱹᱵᱤᱱ ᱫᱚ ᱪᱮᱜ ᱠᱚ ᱯᱚᱨᱤᱠᱷᱟ ᱠᱚᱵᱤᱱ ᱮᱢᱮᱭᱟ? ᱮᱢ ᱫᱟᱥᱮ ᱵᱟᱹᱵᱤᱱ ᱮᱢ ᱫᱟ ᱠᱚᱢᱯᱤᱴᱤᱵᱽ ᱮᱠᱡᱟᱢ ᱠᱚ?
ᱦᱚᱸᱜᱼᱚᱭ ᱤᱧ ᱫᱚ ᱡᱚᱛᱚ ᱚᱱᱠᱟ ᱠᱚᱢᱯᱤᱴᱤᱮᱴᱤᱵᱷ ᱮᱠᱡᱟᱢ ᱠᱚ ᱡᱚᱛᱚ ᱜᱤᱧ ᱮᱢ ᱜᱮᱭᱟ᱾ ᱡᱚᱛᱚ ᱞᱮ ᱠᱟᱱᱟᱜ ᱜᱮ ᱯᱨᱟᱭᱵᱷᱮᱴ ᱦᱩᱭᱮᱱ ᱜᱚᱵᱷᱢᱮᱱᱴ ᱦᱩᱭᱮᱱ ᱡᱚ ᱛᱚ ᱞᱮᱠᱟᱱᱟ ᱜᱮ
ᱡᱷᱚᱛᱚ ᱞᱮᱠᱟᱱᱟᱜ ᱜᱮ, ᱡᱷᱚᱛᱚ ᱞᱮᱠᱟᱱᱟᱜ ᱜᱮ ᱮᱢ ᱞᱟᱹᱠᱛᱤ ᱠᱟᱱᱟ ᱡᱷᱚᱛᱚ ᱞᱮᱠᱟᱱᱟᱜ ᱴᱮᱨᱟᱭ ᱧᱮᱞ ᱫᱚᱨᱠᱟᱨ᱾ ᱪᱮᱫ ᱞᱮᱠᱟ ᱢᱟᱱᱮ ᱠᱚᱳᱥᱪᱮᱱ ᱠᱚ ᱪᱮᱫ ᱞᱮᱠᱟ ᱢᱟᱱᱮ
ᱦᱮᱸ ᱪᱮᱫ ᱞᱮᱠᱟ ᱱᱤᱡᱮᱨᱟᱜ ᱜᱮ ᱟᱹᱰᱤ ᱢᱟᱱᱮ ᱟᱹᱰᱤᱴᱟᱜ ᱢᱟᱱᱮ ᱤᱭᱟᱹ ᱦᱤᱡᱩᱜᱼᱟ ᱵᱷᱟᱵ ᱦᱤᱡᱩᱜ ᱪᱮᱫᱞᱮᱠᱟ ᱚᱱᱟ ᱠᱚᱥᱪᱮᱱ ᱟᱨᱠᱤ ᱦᱤᱡᱩᱜ ᱠᱟᱱᱟ ᱚᱱᱟᱠᱚ ᱠᱚᱡ ᱧᱟ ᱵᱩᱡ ᱧᱟᱢᱟᱢ᱾ ᱯᱮᱴᱮᱱᱴᱟᱜ ᱚᱱᱟ ᱚᱱᱟ ᱮᱠᱡᱟᱢ ᱨᱮᱱᱟᱜ ᱯᱮᱴᱮᱱᱴ ᱠᱚ ᱪᱮᱫ ᱞᱮᱠᱟᱱᱟ ᱪᱮᱫ ᱠᱚᱥᱪᱮᱱ ᱠᱚ ᱦᱤᱡᱩᱜᱼᱟ, ᱚᱱᱟ ᱠᱚ ᱡᱚᱛᱚᱢ ᱴᱷᱤᱠᱟ ᱧᱟᱢᱟ᱾
ᱴᱷᱤᱠᱟᱹ ᱧᱟᱢᱟᱢ ᱵᱩᱡ ᱧᱟᱢᱟᱢ᱾
ᱟᱨ ᱛᱟᱦᱚᱞᱮ ᱦᱮᱸ᱾ ᱚᱠᱟᱨᱮᱢ ᱤᱭᱟᱹᱭ ᱜᱮᱭᱟ ᱟᱢ ᱫᱚ?
ᱟᱪᱷᱟ ᱟᱢ ᱛᱟᱦᱚᱞᱮ ᱠᱚᱢᱯᱤᱴᱤᱥᱢ ᱮᱠᱥᱡᱟᱢ ᱮᱢ ᱞᱟᱹᱜᱤᱫ ᱛᱟᱦᱚᱞᱮ ᱪᱮᱫ ᱞᱮᱠᱟ ᱠᱳᱪᱤᱝ ᱯᱮᱯᱟᱴᱮᱥᱚᱱ ᱠᱚ ᱢᱟᱱᱮ ᱪᱮᱫ ᱠᱚ ᱪᱮᱫ ᱞᱮᱠᱟᱢ ᱦᱟᱛᱟᱣ ᱠᱟᱜᱼᱟ ᱥᱮ ᱪᱮᱫ ᱞᱮᱠᱟ ᱢᱟᱱᱮ ᱱᱤᱡᱮ ᱛᱮᱜᱮ ᱥᱮ ᱪᱮᱫ ᱞᱮᱠᱟ ᱥᱮ ᱚᱠᱟ ᱠᱷᱚᱱᱮᱢ ᱪᱮᱜ ᱫᱟ ᱥᱮ ᱪᱮᱫᱠᱟ?
ᱠᱚᱢᱯᱤᱴᱤᱮᱴᱤᱵᱷ ᱮᱠᱡᱟᱢ ᱞᱟᱹᱜᱤᱫ ᱫᱚ ᱤᱧ ᱮᱴᱟᱜ ᱦᱚᱲ ᱫᱚᱵᱮᱱ ᱞᱟᱹᱭᱮ ᱤᱧᱟᱹᱜ ᱞᱟᱹᱭᱮᱫ ᱤᱧ ᱡᱮ ᱡᱮᱦᱮᱛᱩ ᱤᱧ ᱤᱭᱟᱹᱭ ᱫᱟᱹᱧ᱾ ᱤᱧ ᱫᱚ ᱚᱱᱞᱟᱭᱤᱱ ᱛᱮᱜᱮᱧ ᱚᱱᱞᱟᱭᱤᱱ ᱛᱮᱜᱤᱧ ᱠᱚᱨᱟᱣ ᱜᱮᱭᱟ᱾ ᱟ ᱦᱮᱸ ᱚᱱᱞᱟᱭᱤᱱ ᱛᱮᱜᱮ ᱡᱷᱚᱛᱚ ᱠᱤᱪᱷᱩ ᱤᱧ ᱫᱚ ᱱᱤᱡᱮᱨ ᱱᱤᱡᱮ ᱤᱭᱟᱹ ᱛᱮᱜᱮᱧ ᱠᱚᱨᱟᱣ ᱜᱮᱭᱟ ᱚᱝᱠᱟ᱾
ᱟᱨ ᱚᱯᱷᱞᱟᱭᱤᱱ ᱢᱚᱫᱫᱷᱮᱨᱮ ᱢᱟᱱᱮ ᱪᱮᱫ ᱠᱟ ᱢᱟᱱᱮ ᱚᱠᱟ ᱴᱷᱮᱱ ᱠᱷᱚᱱ ᱵᱮᱥᱤ ᱢᱟᱱᱮ ᱟᱢ ᱪᱮᱫ ᱞᱮᱠᱟᱢ ᱢᱚᱱᱮᱭᱟ ᱡᱮ ᱚᱠᱟ ᱴᱷᱮᱱ ᱠᱷᱚᱱ ᱵᱤᱥᱤᱢ ᱤᱭᱟᱹ ᱫᱟᱲᱮᱭᱟᱜᱼᱟ ᱢᱟᱱᱮ ᱨᱤᱥᱤᱵᱷ ᱫᱟᱲᱮᱜ ᱞᱮᱠᱟᱢ ᱵᱩᱡᱟ? ᱚᱱᱞᱟᱭᱤᱱ ᱥᱮ ᱚᱯᱷᱞᱟᱭᱤᱱ ᱠᱷᱚᱱ?
ᱤᱧ ᱤᱧ ᱡᱩᱫᱤᱧ ᱞᱮᱹᱭᱟ ᱢᱟᱱᱮ ᱡᱮᱦᱮᱛᱩ ᱚᱱᱞᱟᱭᱤᱱ ᱚᱯᱷᱞᱟᱭᱤᱱ ᱵᱟᱱᱟᱨ ᱜᱮ ᱚᱱᱟ ᱫᱚ ᱦᱚᱲ ᱪᱮᱛᱟᱱ ᱨᱮ ᱰᱤᱯᱮᱱᱰ᱾ ᱟᱨᱠᱤ ᱢᱟᱱᱮ ᱱᱤᱡᱮ ᱱᱤᱡᱮ ᱪᱮᱛᱟᱱ ᱨᱮ ᱦᱟᱸᱜ ᱡᱩᱫᱤ ᱱᱤᱡᱮ ᱡᱩᱫᱤ ᱫᱷᱚᱨᱚ ᱟᱢ ᱚᱯᱞᱟᱭᱤᱱ ᱜᱮᱢ ᱯᱟᱲᱦᱟᱜ ᱠᱟᱱᱟ ᱚᱯᱞᱟᱭᱤᱱ ᱡᱩᱚᱫᱤ ᱵᱮᱥ ᱴᱷᱤᱠ ᱟᱢ ᱵᱟᱢ ᱪᱟᱞᱟᱜ ᱟᱢ ᱠᱮᱞᱟᱥ ᱠᱚ ᱵᱟᱢ ᱠᱚᱨᱟᱣᱟᱢ ᱟᱨ ᱵᱟᱢ ᱠᱩᱞᱤ ᱠᱚᱣᱟᱢ ᱠᱚᱥᱪᱮᱱ ᱠᱚ ᱛᱚᱠᱷᱚᱱ ᱫᱚ ᱟᱢ ᱱᱤᱡᱮ ᱢᱟᱱᱮ ᱵᱟᱢ ᱵᱟᱢ ᱤᱭᱟᱹ ᱫᱟᱲᱮᱭᱟᱜᱼᱟ ᱱᱤᱡᱮᱨᱮ ᱤᱭᱟᱹ ᱛᱟᱦᱮᱸᱱᱟ᱾ ᱦᱮᱸ ᱤᱧ ᱱᱚᱣᱟᱧ ᱠᱩᱞᱤᱭᱟ ᱱᱚᱣᱟᱧ ᱠᱚᱨᱟᱣᱟ ᱮᱱᱠᱷᱟᱱ ᱫᱚ ᱤᱧᱟᱹᱜ ᱤᱧᱜᱤᱧ ᱵᱩᱡᱟᱢᱟ ᱟᱨᱚ ᱟᱨᱦᱚᱧ ᱟᱨᱦᱚᱸ ᱡᱟᱹᱥᱛᱤ ᱟᱨᱦᱚᱸ ᱪᱮᱫᱚᱜ ᱟᱹᱧ ᱤᱧᱟᱹᱜ ᱜᱮ ᱟᱨᱦᱚᱸ ᱞᱟᱵᱷ ᱦᱩᱭᱩᱜᱼᱟ ᱟᱨᱠᱤ᱾
ᱦᱩᱸ ᱢᱟᱱᱮ ᱚᱱᱟ ᱫᱚ ᱴᱳᱴᱟᱞᱤ ᱟᱢ ᱱᱤᱡᱮ ᱪᱮᱛᱟᱱ ᱨᱮᱜᱮ ᱜᱚ
ᱱᱤᱡᱮ ᱪᱮᱛᱟᱱ ᱨᱮ ᱦᱮᱸ ᱚᱱᱞᱟᱭᱤᱱ ᱦᱩᱭ ᱚᱯᱷᱞᱟᱭᱤᱱ ᱦᱮᱸ ᱚᱱᱞᱟᱭᱤᱱ ᱦᱮᱸ᱾ ᱟᱨ ᱚᱱᱞᱟᱭᱤᱱ ᱦᱮᱸ ᱟᱨ ᱚᱱᱞᱟᱭᱤᱱ ᱠᱚᱨᱟᱣ ᱞᱮᱠᱷᱟᱱ ᱫᱚ ᱪᱮᱫ ᱞᱮᱠᱟ ᱢᱟᱱᱮ ᱚᱱᱟ ᱛᱮᱦᱚᱸ ᱱᱤᱡᱮ ᱱᱤᱡᱮ ᱜᱮ ᱟᱢ ᱟᱢ ᱴᱷᱮᱱ ᱚᱱᱞᱟᱭᱤᱱ ᱚᱱᱟ ᱢᱤᱫᱴᱤᱡ ᱤᱭᱟᱹᱢ ᱦᱟᱛᱟᱣ ᱠᱟᱜᱼᱟ ᱟᱨᱠᱤ ᱚᱱᱟ ᱡᱟᱦᱟᱸ ᱯᱮᱞᱟᱴᱯᱷᱚᱨᱚᱢ ᱠᱷᱚᱱᱟᱜ ᱜᱮ ᱛᱷᱚᱲᱟ ᱡᱚᱦᱚᱫ ᱟᱹᱰᱤ ᱜᱟᱱ ᱯᱞᱟᱴᱯᱷᱚᱨᱚᱢ ᱢᱮᱱᱟᱜᱼᱟ, ᱯᱤ ᱰᱟᱵᱞᱩ ᱢᱮᱱᱟᱜᱼᱟ, ᱴᱮᱥᱴ ᱵᱩᱠ ᱢᱮᱱᱟᱜᱼᱟ, ᱛᱟᱯᱚᱨᱮ ᱟᱹᱰᱤ ᱟᱹᱛᱷᱟᱹᱱ ᱢᱮᱱᱟᱜᱼᱟ ᱚᱸᱰᱮ ᱠᱷᱚᱱ ᱟᱢ ᱚᱠᱟᱴᱟᱜ ᱟᱢ ᱦᱟᱛᱟᱣ ᱠᱟᱜᱼᱟ ᱦᱮᱸᱥᱮ ᱚᱸᱰᱮ ᱟᱨᱠᱤ ᱦᱟᱛᱟᱣ ᱠᱟᱛᱮᱜ ᱟᱢᱮᱢ ᱤᱫᱤ ᱠᱟᱜ-ᱟ ᱛᱟᱯᱚᱨᱮ ᱚᱸᱰᱮ ᱤᱭᱟᱹ ᱠᱚᱨᱟᱣᱟᱢ ᱚᱸᱰᱮ ᱠᱚᱨᱟᱣ ᱠᱟᱛᱮ ᱱᱤᱡᱮ ᱡᱚᱠᱷᱚᱱ ᱡᱟᱦᱟᱸᱴᱟᱜ ᱵᱟᱢ ᱧᱟᱢᱟ ᱚᱸᱰᱮ ᱚᱱᱞᱟᱭᱤᱱ ᱨᱮᱢ ᱥᱟᱨᱪᱟ ᱱᱤᱡᱮ ᱡᱩᱫᱤ ᱵᱟᱢ ᱥᱟᱨᱪᱟᱼᱼ ᱮᱱᱠᱷᱟᱱ ᱫᱚ ᱚᱸᱰᱮ ᱠᱷᱚᱱ ᱫᱚ ᱟᱫᱚ ᱵᱟᱢ ᱤᱭᱟᱹ ᱫᱟᱲᱮᱭᱟᱜᱼᱟ᱾ ᱱᱤᱡᱮ ᱠᱚᱨᱟᱣ ᱞᱮᱱᱠᱷᱟᱱ ᱜᱮ ᱦᱮᱸ ᱱᱤᱡᱮ ᱠᱚᱨᱟᱣ ᱞᱮᱱᱠᱷᱟᱱ ᱜᱮ ᱡᱚᱛᱚ ᱠᱤᱪᱷᱩ ᱜᱟᱱᱚᱜᱼᱟ᱾
ᱱᱤᱡᱮ ᱡᱩᱫᱤ ᱵᱟᱢ ᱪᱮᱥᱴᱟᱭᱟ ᱮᱱᱠᱷᱟᱱ ᱫᱚ
ᱵᱟᱝ ᱦᱩᱭᱩᱜᱼᱟ ᱟᱨ ᱛᱟᱦᱚᱞᱮ ᱥᱩᱵᱤᱫᱟ ᱫᱚ ᱵᱟᱱᱟᱨᱜᱮ ᱥᱩᱵᱤᱫᱟ ᱢᱮᱱᱟᱜᱼᱟ᱾
ᱦᱮᱸ ᱟᱢ ᱪᱮᱛᱟᱱ ᱨᱮᱜᱮ ᱰᱤᱯᱮᱱᱰ ᱚᱱᱟ ᱫᱚ ᱱᱤᱛᱚᱜ ᱢᱟ ᱢᱟᱨᱟᱝ ᱮᱱᱟ ᱵᱟᱝ ᱥᱮ ᱱᱤᱡᱮ ᱡᱚᱫᱤᱼᱼ ᱵᱟᱢ ᱵᱩᱡ ᱧᱟᱢᱟᱢ ᱮᱱᱠᱷᱟᱱ ᱫᱚ ᱵᱟᱝ ᱜᱟᱱᱚᱜᱼᱟ ᱥᱮ ᱢᱟᱱᱮᱼᱼ ᱟᱫᱚ ᱦᱩᱰᱤᱧ ᱞᱮᱠᱟ ᱫᱚ ᱜᱤᱫᱽᱨᱟᱹ ᱞᱮᱠᱟ ᱢᱟᱱᱮ ᱢᱟᱭᱳᱼᱵᱟᱵᱟ ᱡᱩᱫᱤ ᱚᱱᱠᱟ ᱫᱚ ᱵᱟᱝ ᱠᱚ ᱞᱟᱹᱭ ᱢᱮᱭᱟ ᱞᱮᱛᱟ ᱥᱮ ᱱᱤᱡᱮ ᱠᱟᱹᱴᱤᱡ ᱵᱩᱡ ᱦᱩᱭᱩᱜᱼᱟ ᱛᱚᱼᱼ ᱚᱱᱟ ᱠᱚᱫᱚ ᱴᱷᱤᱠ ᱜᱮᱭᱟ ᱛᱟᱦᱚᱞᱮ ᱚᱱᱠᱟ ᱜᱮᱮ ᱛᱟᱦᱚᱞᱮ ᱦᱮᱸ ᱤᱧᱟᱹᱜᱼᱼ ᱯᱚᱨᱮᱛᱮ ᱟᱨᱦᱚᱸ ᱦᱮᱸᱼᱼ ᱴᱷᱤᱠᱜᱮᱭᱟ ᱜᱚᱝᱠᱮ ᱡᱚᱦᱟᱨ ᱜᱮᱼᱼ
ᱡᱚᱦᱟᱨ ᱜᱮᱼᱼ